ᱦᱮᱞᱳ
ᱮ ᱵᱟᱵᱟ ᱱᱚᱣᱟ ᱢᱟ ᱞᱳᱰ ᱥᱯᱤᱠᱟᱨ ᱫᱚ ᱵᱟᱭ ᱦᱤᱡᱩᱜ-ᱟ ᱟᱸᱡᱚᱢᱮᱫ-ᱟ ᱟᱢ ᱫᱚ
ᱦᱳᱭ
ᱟᱸᱡᱚᱢᱮᱫ ᱜᱮᱭᱟᱢ
ᱦᱩᱸ
ᱟᱥᱮ ᱢᱮᱱ ᱢᱮ
ᱦᱮᱞᱳ
ᱟᱪᱪᱷᱟ ᱞᱩᱛᱩᱨ ᱨᱮᱜᱮ ᱮᱢ ᱠᱟᱛᱮᱫ ᱞᱳᱰ ᱥᱯᱤᱠᱟᱨ ᱫᱚ ᱵᱟᱭ ᱪᱟᱞᱟᱜ-ᱟ ᱴᱷᱤᱠ ᱜᱮᱭᱟ ᱱᱚᱣᱟ ᱛᱚᱵᱮ ᱠᱚᱞ ᱤᱧ ᱠᱟᱴᱟᱣᱮᱫ-ᱟ ᱦᱮᱸ
ᱞᱩᱛᱩᱨ ᱫᱚ ᱵᱟᱹᱧ ᱮᱢ ᱟᱠᱟᱜ-ᱟ ᱤᱧᱫᱚ ᱱᱚᱠᱟᱧ ᱥᱟᱵ ᱟᱠᱟᱜ-ᱟ
ᱟᱢ ᱫᱚᱢ ᱟᱸᱡᱚᱢᱮᱫ-ᱟ
ᱦᱳᱭ
ᱤᱧ ᱢᱟ ᱵᱟᱹᱧ ᱟᱸᱡᱚᱢᱮᱫ ᱫᱚ ᱞᱮᱯᱲᱟ
ᱤᱧ ᱢᱟ ᱞᱩᱛᱩᱨ ᱨᱮᱜᱮ ᱵᱟᱝ ᱦᱮᱡ ᱤᱧ ᱠᱟᱱᱟ ᱟᱪᱪᱷᱟ ᱟᱸᱡᱚᱢ ᱢᱮᱟᱢ ᱦᱮᱞᱳ ᱢᱮᱱᱮᱟᱹᱧ ᱢᱮᱱᱮᱟᱹᱧ ᱤᱭᱟᱹ ᱟᱞᱚᱢ ᱦᱟᱞᱚᱭᱟ ᱱᱟᱦᱟᱜ ᱦᱮᱸᱪᱮ
ᱦᱳᱭ
ᱡᱟᱦᱟᱸ ᱞᱮᱠᱟ ᱥᱮᱠᱮᱱᱰ ᱮᱦᱚᱵᱚᱜ-ᱟ ᱪᱮ ᱫᱩ ᱥᱮᱠᱮᱱᱰ ᱤᱧᱤᱧ ᱢᱮᱱᱟ ᱡᱚᱦᱟᱨ ᱦᱮᱸᱪᱮ ᱡᱚᱦᱟᱨ ᱤᱧ ᱤᱭᱟᱹ ᱡᱚᱦᱟᱨ ᱤᱧ ᱪᱚᱱᱫᱨᱚ ᱢᱳᱦᱚᱱ ᱢᱩᱨᱢᱩ ᱟᱢ ᱦᱚᱸ ᱨᱤᱯᱞᱟᱭ ᱢᱮ ᱡᱚᱦᱟᱨ ᱦᱮᱸ ᱪᱮ
ᱴᱷᱤᱠ ᱴᱷᱤᱠ ᱚᱱᱟ ᱠᱚᱫᱚ ᱟᱞᱚᱢ ᱞᱟᱹᱭ ᱟᱹᱧᱟᱹ ᱱᱚᱣᱟ ᱨᱮᱠᱚᱨᱰᱚᱜ ᱠᱟᱱᱟ ᱪᱮ
ᱦᱮᱸ
ᱱᱚᱸᱰᱮ ᱤᱭᱟᱹᱜ ᱠᱟᱱᱟ ᱛᱟᱞᱟᱝ ᱨᱮᱠᱚᱨᱰᱚᱜ ᱠᱟᱱᱟ ᱛᱟᱞᱟᱝ
ᱟᱢ ᱚᱱᱟ ᱫᱚ ᱟᱞᱚᱢ ᱧᱮᱞᱟ ᱥᱮ ᱚᱱᱟ ᱫᱚ ᱵᱟᱹᱧ ᱥᱟᱵᱢᱤᱴ ᱫᱚ ᱱᱟᱦᱟᱜ
ᱟᱪᱪᱷᱟ ᱴᱷᱤᱠ ᱦᱩᱸ ᱩᱫᱽᱜᱟᱹᱨ ᱠᱟᱱᱟ ᱞᱟᱭᱤᱱ ᱠᱟᱹᱨᱤ ᱱᱟᱦᱟᱜ ᱩᱴᱷᱟᱹᱜ ᱠᱟᱹᱱᱟᱹᱧ ᱦᱟᱱᱛᱮ ᱤᱧ ᱫᱚ᱾
ᱦᱮᱸ᱾
ᱵᱟᱨᱦᱮ ᱥᱮᱫ ᱤᱧ ᱪᱟᱞᱟᱜ-ᱟ ᱦᱟᱱᱛᱮ ᱩᱫᱽᱜᱟᱹᱨ ᱠᱟᱱᱟ ᱞᱟᱭᱤᱱ
ᱮᱱᱠᱷᱟᱱ ᱫᱚ ᱪᱷᱚᱠᱟᱜ ᱢᱮ ᱛᱚᱠᱟ ᱵᱟᱨᱦᱮ ᱫᱚ᱾ ᱵᱟᱭ ᱜᱟᱱᱚᱜ ᱠᱟᱱᱟ ᱱᱤᱛᱚᱜ ᱦᱚᱲ ᱨᱮᱱᱟᱜ ᱤᱭᱟᱹ ᱨᱮᱫᱚ ᱪᱮᱫ ᱞᱮᱠᱟ᱾
ᱟᱨᱮ ᱦᱟᱸᱱᱛᱮ ᱥᱟᱭᱤᱰ ᱨᱮ ᱵᱟᱛᱷᱨᱩᱢ ᱥᱮᱫ ᱨᱮ ᱵᱟᱹ ᱵᱟᱹᱧ ᱨᱚᱲᱟ᱾
ᱵᱟᱝ ᱵᱟᱹᱭ ᱵᱟᱹᱭ ᱨᱚᱲ ᱠᱷᱟᱱ ᱛᱩᱲᱤ ᱨᱮᱠᱚ ᱪᱮᱦᱨᱟ ᱟᱸᱡᱚᱢᱚᱜᱼᱟ, ᱚᱝᱠᱟ ᱫᱚ ᱵᱟᱝᱜᱮ ᱦᱟᱸᱜ ᱱᱮ ᱧᱤᱫᱟᱹ ᱟᱫᱚ ᱵᱟᱝ ᱜᱮ ᱞᱟᱭᱤᱱ ᱠᱟᱴᱟᱣ ᱠᱟᱱᱟ ᱟᱪᱷᱟ
ᱱᱤᱛᱳᱜ ᱠᱟᱴᱱᱟ ᱩᱫᱜᱟᱹᱨᱟ ᱱᱚᱰᱮ ᱩᱱᱟᱹᱜ ᱜᱷᱟᱲᱤᱡ ᱟᱪᱪᱷᱟ ᱟᱪᱪᱷᱟ ᱵᱟᱨᱚ ᱢᱤᱱᱤᱴ ᱫᱚᱧ ᱛᱟᱦᱮᱸ ᱫᱟᱲᱮᱭᱟᱜᱼᱟ ᱫᱚᱥ ᱢᱤᱱᱤᱴ ᱫᱚᱵᱤᱱᱟᱹ ᱞᱟᱭᱤᱱ ᱛᱮᱫᱚ᱾
ᱢᱟ ᱛᱚᱵᱮ ᱠᱟᱛᱷᱟᱭᱟ ᱞᱮ ᱟᱹᱲᱤᱥᱚᱜ ᱟᱢ ᱦᱟᱸᱜ ᱾ ᱯᱷᱳᱱ ᱢᱮ ᱾